ᱦᱮᱸ ᱦᱮᱞᱳ ᱟᱸᱡᱚᱢᱚᱜ ᱠᱟᱱᱟ ᱡᱚᱦᱟᱨ ᱜᱮ ᱛᱚᱵᱮ
ᱦᱮᱸ ᱡᱚᱦᱟᱨ ᱜᱮ ᱪᱮᱫ ᱮᱢ ᱪᱤᱠᱟᱹᱭ ᱫᱟ ᱛᱟᱦᱞᱮ
ᱪᱮᱫ ᱦᱚᱸ ᱵᱟᱝ ᱟ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ ᱟᱢ ᱫᱚ
ᱚ ᱤᱧᱦᱚᱸ ᱪᱮᱫ ᱦᱚᱸ ᱵᱟᱝ ᱦᱚᱼᱚᱭ ᱱᱤᱛᱚᱜ ᱫᱚ ᱫᱩᱲᱩᱵ ᱵᱟᱲᱟ ᱦᱩᱭ ᱠᱟᱱᱟ ᱛᱟᱦᱞᱮ ᱫᱟᱜ ᱜᱮᱟᱭ ᱚᱠᱟᱞᱮᱠᱟ ᱟᱯᱮᱥᱮᱫ ᱫᱚ
ᱟᱞᱮ ᱥᱮᱫ ᱫᱚ ᱫᱟᱜ ᱠᱮᱫᱟᱭ ᱠᱷᱚᱱ ᱞᱟᱦᱟ ᱨᱮᱜᱮ ᱱᱤᱛᱚᱜ ᱫᱚ ᱟᱨᱚᱭ ᱛᱷᱤᱨ ᱠᱟᱫᱟ
ᱪᱮᱫ ᱞᱮᱠᱟ ᱱᱚᱝᱠᱟ ᱟᱪᱪᱷᱟ ᱟᱞᱮ ᱥᱮᱫ ᱦᱚᱸ ᱱᱚᱝᱠᱟ ᱜᱮ ᱢᱟᱱᱮ ᱫᱟᱜᱮᱜ ᱟᱭ ᱟᱨᱚ ᱵᱚᱱᱫᱚᱜ ᱠᱟᱱᱟ ᱟᱨᱠᱤ ᱛᱷᱤᱨᱚᱜ ᱠᱟᱱᱟ ᱚᱭ ᱡᱮ ᱱᱚᱝᱠᱟ ᱫᱟᱜ ᱡᱟᱹᱲᱤᱭ ᱫᱟᱭ ᱡᱟᱦᱟᱸ ᱫᱚ ᱢᱟᱱᱮ ᱪᱮᱫ ᱚᱱᱠᱟ ᱢᱟᱱᱮ ᱫᱟᱜᱟᱭ ᱟᱹᱥᱲᱟᱭ ᱱᱚᱣᱟ ᱫᱚ ᱟᱥᱟᱲ ᱱᱚᱣᱟ ᱜᱮ ᱥᱮ ᱱᱚᱝᱠᱟ ᱮᱢᱱᱤ ᱟᱥᱟᱲ ᱥᱟᱱ ᱵᱚᱸᱜᱟ ᱦᱚᱸ
ᱦᱮᱸᱛᱚ ᱱᱤᱛᱚᱜ ᱫᱚ ᱟᱫᱚ ᱱᱤᱛᱳ ᱫᱚ ᱡᱟᱹᱯᱩᱫ ᱫᱤᱱ ᱥᱮᱴᱮᱨᱮᱱᱟ ᱛᱚ ᱵᱟᱭ ᱫᱟᱜ ᱞᱮᱠᱷᱟᱡ ᱢᱟ ᱛᱚ ᱠᱷᱮᱛ ᱵᱟᱹᱫ ᱠᱚᱨᱮ ᱵᱟᱹᱭᱦᱟᱹᱲ ᱠᱚᱨᱮ ᱫᱟᱜ ᱵᱟᱝᱠᱷᱟᱱ ᱨᱚᱦᱚᱭ ᱠᱚᱦᱚᱸ ᱛᱚ ᱵᱟᱝ ᱜᱟᱱᱚᱜᱼᱟ
ᱦᱳᱭ ᱦᱳᱭ ᱦᱳᱭ
ᱵᱟᱠᱷᱟᱱ ᱟᱫᱚᱭ ᱫᱟᱜ ᱞᱮᱠᱟᱱ ᱨᱚᱦᱚᱲ ᱨᱮ ᱡᱩᱫᱤ ᱥᱤᱛᱩᱝ ᱨᱮᱜᱮ ᱫᱚᱦᱚᱭᱟ ᱢᱟ ᱟᱫᱚ ᱪᱤᱠᱟᱹᱢ ᱨᱚᱦᱚᱭᱟ ᱫᱟᱜ ᱵᱟᱝᱠᱟᱱ ᱜᱮ ᱨᱚᱦᱚᱭ ᱵᱟᱝ ᱵᱟᱹᱭᱦᱟᱹᱲ ᱜᱮ ᱵᱟᱢ ᱥᱤ ᱞᱮᱠᱷᱟᱡ ᱫᱚ ᱪᱤᱟᱹᱛᱮ ᱟᱫᱚᱢ ᱨᱚᱦᱚᱭᱟ ᱦᱮᱸ ᱵᱟᱝᱠᱷᱟᱱ ᱟᱫᱚ ᱦᱮᱸ ᱛᱟᱞᱦᱮ ᱟᱯᱮ ᱫᱚ ᱦᱩᱲᱩ ᱠᱚᱯᱮ ᱨᱚᱦᱚᱭ ᱠᱮᱫᱼᱟ ᱥᱮ ᱵᱟᱝ
ᱦᱮᱸ ᱨᱚᱦᱚᱭ ᱠᱚ ᱦᱟᱜ ᱪᱟᱞᱟᱜ ᱠᱟᱱᱟ ᱟᱨᱠᱤ ᱡᱟᱦᱟᱸ ᱫᱚ ᱠᱤᱪᱷᱩ ᱠᱚ ᱞᱟᱦᱟ ᱜᱮᱭᱟ ᱩᱱ ᱦᱩᱲᱩ ᱨᱚᱦᱚᱭ ᱨᱮ ᱞᱟᱜᱟᱣ ᱦᱩᱭ ᱠᱟᱱᱟ ᱚᱸᱰᱮ ᱜᱮ ᱦᱟᱸᱜ ᱢᱟᱱᱮᱧ ᱨᱩᱣᱟᱹᱲ ᱦᱮᱡ ᱮᱱᱟ ᱚᱸᱰᱮ ᱠᱷᱚᱱᱟᱜ ᱟᱨᱠᱤ ᱢᱟᱱᱮ ᱛᱚᱞᱟ ᱛᱩᱫ ᱠᱚᱫᱚ ᱦᱩᱭ ᱟᱠᱟᱱ ᱛᱟᱠᱚᱣᱟ ᱟᱫᱚ ᱛᱚ ᱦᱟᱸᱜ ᱢᱟᱱᱮ ᱠᱚ ᱡᱤᱨᱟᱹᱜ ᱠᱟᱱᱟ ᱟᱨ ᱚᱱᱟ ᱫᱟᱠᱟ ᱠᱚ ᱡᱚᱢᱮᱫᱼᱟ ᱟ ᱫᱟᱠᱟ ᱠᱚ ᱡᱚᱢ ᱠᱟᱛᱮᱜ ᱦᱚᱸ ᱛᱷᱚᱲᱟ ᱫᱚᱠᱚ ᱨᱚᱦᱚᱭᱟ ᱟᱨᱠᱤ
ᱚ ᱟᱪᱪᱷᱟ ᱛᱟᱦᱚᱞᱮ ᱫᱟᱠᱟ ᱠᱚᱫᱚ ᱯᱮ ᱤᱥᱤᱱᱟᱜ ᱠᱚᱣᱟ ᱥᱮ ᱟᱠᱚ ᱛᱮᱜᱮ ᱠᱚ ᱟᱹᱜᱩ ᱡᱚᱱᱟᱜ ᱠᱟᱱᱟ ᱠᱟᱹᱢᱤᱱ ᱠᱚ
ᱫᱟᱠᱟ ᱠᱚᱫᱚ ᱦᱟᱸᱜ ᱟᱞᱮ ᱜᱮᱞᱮ ᱤᱥᱤᱱ ᱟᱠᱚᱣᱟ ᱦᱟᱸᱜ
ᱚ ᱟᱪᱪᱷᱟ
ᱦᱳᱭ ᱛᱟᱦᱞᱮ ᱦᱳᱭ ᱡᱮᱢᱚᱱ ᱟᱯᱮ ᱥᱮᱫ ᱫᱚ ᱛᱟᱦᱚᱞᱮ ᱪᱮᱫ ᱞᱮᱠᱟ ᱟᱯᱮ ᱥᱮᱫ ᱫᱚ ᱫᱟᱠᱟ ᱠᱚᱫᱚ ᱠᱚ ᱤᱥᱤᱱᱟᱠᱚ ᱤᱫᱤᱭᱟᱠᱚᱼᱟ ᱥᱮ ᱵᱟᱝᱟ
ᱫᱟᱠᱟ ᱫᱚ ᱟᱫᱚ ᱪᱮᱫ ᱞᱮᱠᱟ ᱱᱟᱜ ᱠᱚ ᱨᱚᱯᱚᱲᱟ ᱨᱚᱯᱚᱲ ᱜᱚᱴᱟ ᱪᱮᱛᱟᱱ ᱨᱮ ᱤᱥᱤᱱ ᱠᱷᱟᱱ ᱫᱚ ᱤᱥᱤᱱ ᱜᱮᱭᱟ ᱟᱨ ᱵᱟᱝᱠᱷᱟᱱ ᱫᱚ ᱱᱤᱡᱮ ᱛᱮᱦᱚᱸ ᱠᱚ ᱟᱹᱜᱩ ᱫᱟᱲᱭᱟᱜ-ᱟ ᱟᱹᱜᱩ ᱡᱚᱱᱟ ᱵᱟᱝᱠᱷᱟᱱ ᱠᱷᱟᱹᱡᱟᱹᱲᱤ ᱠᱷᱟᱹᱡᱟᱹᱲᱤ ᱛᱟᱱᱟᱜ ᱠᱚ ᱮᱢ-ᱟ ᱚᱱᱮ ᱚᱱᱠᱟ ᱦᱚᱜ-ᱚᱭ
ᱟᱪᱪᱷᱟ ᱟᱪᱪᱷᱟ
ᱛᱟᱦᱚᱞᱮ ᱛᱮᱦᱮᱧ ᱢᱟ ᱮ ᱨᱚᱛᱷ ᱡᱟᱛᱨᱟ ᱵᱟᱝᱢᱟ ᱛᱟᱦᱚᱞᱮ ᱢᱮᱞᱟ ᱠᱚᱫᱚ ᱵᱟᱹᱭᱥᱟᱹᱣ ᱠᱟᱱᱟ ᱥᱮ ᱵᱟᱝ ᱟᱯᱮᱥᱮᱫ ᱫᱚ
ᱟ ᱦᱮᱸ ᱢᱮᱞᱟ ᱫᱚ ᱵᱟᱹᱭᱥᱟᱹᱣ ᱦᱩᱭ ᱟᱠᱟᱱᱟ ᱟᱪᱪᱷᱟ ᱨᱚᱛᱷ ᱡᱟᱛᱨᱟ ᱵᱚᱱ ᱞᱟᱹᱭ ᱜᱮᱫᱚ ᱡᱟᱦᱟᱸ ᱫᱚ ᱱᱚᱣᱟ ᱨᱚᱛᱷ ᱢᱮᱞᱟ ᱫᱚ ᱪᱮᱫ ᱟᱵᱚᱣᱟᱜ ᱠᱟᱱᱟ ᱥᱮ ᱚᱠᱚᱭᱟᱜ
ᱟᱵᱚᱣᱟᱜ ᱫᱚ ᱵᱟᱝ ᱟᱵᱚᱣᱟᱜ ᱫᱚ ᱟᱵᱚᱣᱟᱜ ᱫᱚ ᱵᱟᱝ ᱠᱟᱱᱟ ᱵᱟᱝ ᱟᱵᱚ ᱠᱚ ᱟᱫᱚ ᱟᱵᱚᱣᱟᱜ ᱠᱚᱫᱚ ᱱᱚᱣᱟ ᱠᱚᱫᱚ ᱵᱟᱹᱪᱩᱜ ᱟᱠᱟᱫᱟ ᱟᱵᱚ ᱫᱚ ᱟᱵᱚᱣᱟᱜ ᱵᱚᱸᱜᱟ ᱵᱩᱨᱩ ᱫᱚ ᱪᱮᱫ ᱟᱵᱚᱣᱟᱜ ᱵᱚᱸᱜᱟ ᱵᱩᱨᱩ ᱫᱟᱨᱮ ᱫᱷᱤᱨᱤ ᱜᱮᱵᱚ ᱵᱚᱸᱜᱟ ᱵᱩᱨᱩ ᱠᱚᱣᱟ ᱟᱵᱚ ᱠᱚᱫᱚ ᱚᱱᱠᱟ ᱢᱩᱨᱛᱤ ᱠᱚᱫᱚ ᱵᱟᱵᱚ ᱵᱚᱸᱜᱟ ᱵᱩᱨᱩᱭᱟ ᱛᱚ ᱟᱵᱚ ᱫᱚ ᱱᱚᱣᱟ ᱫᱚ ᱮᱴᱟᱜ ᱦᱚᱲᱟᱜ ᱜᱮ ᱠᱟᱱᱟ ᱟᱫᱚ ᱡᱮᱦᱮᱛᱩ ᱟᱞᱮ ᱥᱩᱨ ᱠᱚᱨᱮ ᱫᱚ ᱢᱮᱞᱟ ᱠᱚ ᱵᱟᱹᱭᱥᱟᱹᱣ ᱠᱟᱱᱟ ᱛᱚ ᱫᱚᱢᱮ ᱥᱮᱨᱮᱧ ᱠᱚ ᱟᱧᱡᱚᱢᱚᱜ ᱠᱟᱱᱟ ᱟᱫᱚ ᱚᱱᱟᱛᱤᱧ ᱠᱩᱞᱤ ᱠᱮᱫᱟ ᱟᱯᱮᱥᱮᱫ ᱫᱚ ᱵᱟᱹᱭᱥᱟᱹᱣ ᱠᱟᱱᱟᱥᱮ ᱵᱟᱝ ᱢᱮᱞᱟ
ᱦᱮᱸ ᱵᱟᱹᱭᱥᱟᱹᱣ ᱫᱚ ᱦᱟᱸᱜ ᱵᱟᱹᱭᱥᱟᱹᱣ ᱠᱟᱱ ᱜᱮᱭᱟ ᱡᱟᱦᱟᱸ ᱞᱮᱠᱟᱢ ᱞᱟᱹᱭ ᱠᱮᱫᱟ ᱢᱮᱞᱟ ᱫᱚ ᱦᱟᱸ ᱚᱱᱟ ᱠᱚᱦᱚᱸ
ᱦᱮᱸ
ᱟᱨ ᱛᱟᱦᱚᱞᱮ ᱤᱭᱟᱹ ᱛᱟᱦᱞᱮ ᱨᱳᱛᱷ ᱢᱮᱞᱟ ᱫᱚ ᱛᱟᱦᱚᱞᱮ ᱪᱮ ᱧᱮᱞᱮᱢ ᱪᱟᱞᱟᱜ-ᱟ ᱥᱮ ᱵᱟᱝ ᱪᱟᱞᱟᱜ ᱜᱮᱭᱟ ᱵᱚ ᱥᱮᱵᱟᱝ ᱟᱵᱚ ᱥᱟᱱᱛᱟᱲ
ᱦᱮᱸ ᱪᱟᱞᱟᱜ ᱫᱚ ᱪᱟᱞᱟᱜ ᱜᱮ ᱦᱩᱭᱩᱜ ᱜᱮᱭᱟ ᱥᱩᱨ ᱠᱚᱨᱮ ᱢᱮᱞᱟ ᱨᱮᱫᱚ ᱟᱭᱢᱟ ᱠᱤᱪᱷᱩ ᱧᱟᱢᱚᱜ ᱟᱛᱚ ᱡᱤᱱᱤᱥ ᱯᱟᱹᱛᱤ ᱠᱚ ᱚᱲᱟᱜ ᱠᱚᱨᱮᱱᱟᱜ ᱡᱟᱦᱟᱸ ᱠᱚ ᱞᱟᱜᱟᱜ-ᱟ ᱫᱚᱨᱠᱟᱨᱟᱜ ᱠᱚ ᱢᱮᱞᱟ ᱠᱚᱨᱮ ᱜᱮᱛᱚ ᱧᱟᱢᱚᱜ-ᱟ ᱟᱫᱚ ᱚᱱᱟ ᱠᱚ ᱦᱟᱛᱟᱣ ᱞᱟᱹᱜᱤᱫ ᱛᱮ ᱪᱟᱞᱟᱣ ᱦᱩᱭᱩᱜ ᱜᱮᱭᱟ ᱢᱮᱞᱟ ᱠᱚᱫᱚ ᱦᱮᱸ ᱦᱮᱸ ᱛᱟᱦᱚᱞᱮ ᱟᱯᱮ ᱟᱯᱮ ᱢᱮᱞᱟ ᱧᱮᱞ ᱠᱚᱫᱚ ᱵᱟᱯᱮ ᱪᱟᱞᱟᱜ ᱜᱮᱭᱟ ᱟᱯᱮ ᱫᱚ
ᱦᱮᱸ ᱪᱟᱞᱟᱜ ᱜᱮᱭᱟᱞᱮ ᱪᱟᱞᱟᱣ ᱫᱚ ᱟᱫᱚ ᱦᱟᱸᱜ ᱛᱮᱦᱮᱧ ᱠᱟᱱᱟ ᱠᱚ ᱵᱟᱝᱢᱟ ᱨᱚᱛᱷ ᱫᱚ ᱞᱟᱹᱭᱮᱫ-ᱟ ᱠᱚ
ᱦᱮᱸ ᱦᱮᱸ ᱛᱮᱦᱮᱧ ᱠᱷᱚᱱ ᱛᱚ ᱮᱦᱚᱵ ᱮᱱᱟ ᱨᱚᱛᱷ ᱢᱮᱞᱟ ᱢᱟ ᱢᱤᱜ ᱥᱚᱯᱛᱟᱦ ᱫᱷᱚᱨᱮ ᱠᱚ ᱦᱩᱭᱩᱜ-ᱟ ᱛᱚ ᱞᱟᱹᱭᱟ ᱠᱚ ᱛᱚ
ᱚ ᱛᱤᱱᱟᱹᱜ ᱫᱤᱱ ᱦᱩᱭᱩᱜ-ᱟ
ᱢᱤᱫ ᱥᱚᱯᱛᱟᱦ ᱢᱟᱱᱮ ᱥᱚᱡᱟ ᱨᱚᱛᱷ ᱟᱨ ᱩᱞᱴᱟᱹ ᱨᱚᱛᱷ ᱢᱟᱱᱮ ᱛᱮᱦᱮᱧᱟᱜ ᱫᱚ ᱛᱮᱦᱮᱧ ᱫᱚ ᱢᱚᱱᱮᱦᱚᱭ ᱠᱚ ᱜᱚᱦᱚᱲ ᱤᱫᱤᱭᱮᱜ-ᱟ ᱟᱨ ᱡᱮᱫᱤᱱ ᱛᱮᱦᱮᱧ ᱟᱨᱚ ᱦᱤᱡᱩᱜ ᱠᱟᱱ ᱥᱚᱯᱛᱟᱦ ᱛᱮᱦᱮᱧ ᱵᱟᱨᱜᱮ ᱟᱨᱦᱚᱸ ᱠᱚ ᱜᱚᱦᱚᱲ ᱟᱹᱜᱩᱮᱭᱟ ᱢᱚᱛᱞᱚᱵ ᱚᱱᱟ ᱨᱚᱛᱷ ᱜᱟᱹᱰᱤ ᱠᱚ ᱜᱚᱦᱚᱲ ᱟᱹᱜᱩ ᱛᱚᱨᱟᱭᱟ ᱱᱚᱝᱠᱟ ᱛᱚ
ᱟᱪᱪᱷᱟ ᱟᱪᱪᱷᱟ ᱱᱚᱣᱟ ᱫᱚ ᱜᱚᱴᱟ ᱡᱟᱭᱜᱟ ᱜᱮ ᱦᱩᱭᱩᱜ ᱜᱮᱭᱟ?
ᱜᱚᱴᱟ ᱜᱮ ᱦᱩᱭᱩᱜ ᱜᱮᱭᱟ ᱟᱫᱚ ᱟᱞᱮ ᱟᱞᱮ ᱯᱟᱥᱮ ᱟᱹᱛᱩ ᱠᱚᱨᱮ ᱫᱚ ᱫᱤᱠᱩ ᱟᱹᱛᱳ ᱢᱮᱱᱟᱜ-ᱟ ᱛᱚ ᱟᱫᱚ ᱟᱞᱮᱭᱟᱜᱮ ᱟᱞᱮᱭᱟᱜ ᱨᱟᱥᱛᱟ ᱥᱟᱢᱟᱝ ᱛᱮ ᱜᱚᱦᱚᱲ ᱤᱫᱤᱭᱟ ᱟᱫᱚ ᱚᱱᱟᱛᱮ ᱧᱮᱞ ᱦᱩᱭᱩᱜ-ᱟ ᱞᱮᱠᱟᱛᱮ ᱵᱟᱲᱟᱭ ᱠᱟᱱᱟ ᱡᱮ ᱱᱚᱜ ᱱᱚᱣᱟ ᱫᱚ ᱱᱚᱜ-ᱚ ᱱᱚᱝᱠᱟ ᱠᱚ
ᱟᱪᱪᱷᱟ ᱦᱳᱭ ᱧᱮᱞ ᱠᱟᱱ ᱜᱮᱭᱟ ᱛᱟᱯᱚᱨᱮ ᱱᱚᱜ-ᱚᱭ ᱡᱮ ᱡᱮᱢᱚᱱ ᱦᱟᱱᱮ ᱪᱮᱫ ᱠᱚ ᱪᱟᱯᱟᱫ ᱜᱮᱭᱟ ᱪᱮᱛᱟᱱ ᱠᱷᱚᱱᱟᱜ ᱟᱪᱪᱷᱟ ᱚᱱᱟ ᱠᱚ ᱡᱚᱢ ᱞᱮᱠᱷᱟᱱ ᱫᱚ ᱪᱮᱜ ᱜᱮ ᱯᱩᱨᱱᱚ ᱦᱩᱭᱩᱜ ᱜᱮᱭᱟ ᱥᱮ
ᱯᱩᱨᱱᱚ ᱫᱚ ᱵᱟᱝᱟ ᱟᱫᱚ ᱚᱱᱟ ᱫᱚ ᱯᱷᱚᱞ ᱠᱚᱠᱚ ᱵᱚᱸᱜᱟ ᱵᱩᱨᱩᱭᱟ ᱛᱚ ᱜᱚᱴᱟᱞ ᱛᱮ ᱟᱫᱚ ᱩᱱᱟᱹᱜ ᱦᱚᱲᱮ ᱵᱚᱸᱜᱟ ᱵᱩᱨᱩᱭᱟ ᱟᱫᱚ ᱡᱷᱚᱛᱚ ᱠᱤ ᱟᱫᱚᱠᱤ ᱡᱚᱢ ᱥᱚᱢᱵᱷᱚᱵ ᱟᱫᱚ ᱠᱚ ᱞᱟᱹᱭᱟ ᱟᱫᱚ ᱨᱟᱥᱛᱟ ᱨᱟᱥᱛᱟ ᱛᱮ ᱡᱚᱠᱷᱚᱱ ᱚᱱᱟ ᱜᱟᱹᱰᱤ ᱠᱚ ᱜᱚᱦᱚᱲᱟ ᱛᱚᱠᱷᱚᱱ ᱚᱱᱟ ᱯᱷᱚᱞ ᱠᱚ ᱪᱟᱯᱟᱜ ᱛᱟᱨᱟᱭᱟ ᱟᱫᱚ ᱡᱟᱦᱟᱸᱭ ᱜᱮᱢ ᱦᱟᱞᱟᱝ ᱠᱟᱛᱮ ᱛᱮᱢ ᱡᱚᱢ ᱫᱟᱲᱮᱭᱟᱜ-ᱟ ᱪᱮᱫᱽ ᱦᱚ ᱪᱤᱠᱟᱹ ᱫᱚ ᱦᱚᱭᱛᱚ ᱵᱟᱝ ᱪᱤᱠᱟᱹᱜ-ᱟ ᱯᱷᱚᱞ ᱯᱟᱠᱚᱲ ᱠᱟᱱ ᱫᱚ ᱵᱚᱸᱜᱟ ᱵᱩᱨᱩ ᱵᱚᱸᱜᱟ ᱵᱩᱨᱩ ᱫᱚ ᱡᱷᱚᱛᱚ ᱜᱮ ᱥᱚᱢᱟᱱ ᱦᱮᱸ ᱵᱟᱝ ᱡᱷᱚᱛᱚ ᱜᱮ ᱢᱤᱫᱴᱮᱱ ᱜᱮᱭᱟᱭ ᱟᱫᱚ ᱡᱷᱚᱛᱚᱣᱟᱜ ᱟᱞᱟᱫᱟ ᱟᱞᱟᱫᱟ ᱠᱚ ᱧᱩᱛᱩᱢ ᱟᱠᱟᱫᱮᱭᱟ ᱟᱫᱚ ᱵᱚᱸᱜᱟ ᱵᱩᱨᱩᱣᱟᱜ ᱡᱚᱢᱟᱜ ᱦᱟᱹᱴᱤᱧᱟᱜ ᱫᱚ ᱪᱮᱫ ᱮᱢ ᱤᱭᱟᱹᱭᱟ
ᱟᱪᱷᱟ ᱟᱪᱷᱟ ᱦᱳᱭ ᱦᱳᱭ ᱦᱳᱭ ᱡᱮᱢᱚᱱ ᱚᱱᱠᱟ ᱢᱟᱱᱮ ᱠᱚ ᱪᱟᱯᱟᱫ ᱜᱮᱭᱟ ᱟᱨᱠᱤ ᱚᱱᱟ ᱧᱮᱞ ᱟᱠᱟᱫ ᱠᱚᱜᱮᱭᱟ ᱟᱨ ᱫᱚᱢᱮ ᱚᱱᱟ ᱚᱱᱟ ᱠᱚ ᱚᱱᱟ ᱠᱚ ᱦᱟᱞᱟᱝ ᱞᱟᱹᱜᱤᱫ ᱫᱚᱢᱮ ᱦᱚᱲ
ᱦᱮᱸ ᱦᱮᱸ ᱵᱟᱠᱷᱟᱡ ᱫᱚ ᱦᱮᱸ ᱪᱟᱯᱟᱫᱟ ᱠᱚ ᱵᱟᱛᱟᱥᱟᱠᱚ ᱠᱩᱞ ᱫᱟᱱᱟ ᱠᱚ ᱠᱷᱟᱱᱴᱟᱲ ᱵᱮᱞᱮ ᱠᱚ ᱩᱞ ᱵᱮᱞᱮ ᱠᱚ ᱟᱭᱢᱟ ᱞᱮᱠᱟᱱ ᱯᱷᱚᱞ ᱠᱚᱠᱚ ᱪᱟᱯᱟᱫᱟ ᱛᱚ ᱟᱫᱚ ᱜᱤᱫᱽᱨᱟᱹ ᱯᱤᱫᱽᱨᱟᱹ ᱠᱚᱫᱚ ᱧᱮᱞ ᱯᱷᱚᱞ ᱠᱚ ᱧᱮᱞ ᱞᱮᱠᱷᱟᱱ ᱫᱚ ᱡᱚᱡᱚᱢ ᱜᱮ ᱥᱟᱱᱟ ᱠᱚᱣᱟ ᱠᱚᱣᱟ ᱫᱚ ᱚᱱᱟᱛᱮ ᱠᱚ ᱦᱟᱞᱟᱝᱼᱟ ᱵᱟᱝ ᱥᱮ ᱡᱟᱦᱟᱸᱭ ᱚᱲᱟᱜ ᱨᱮ ᱜᱤᱫᱽᱨᱟᱹ ᱠᱚ ᱢᱮᱱᱟᱜ ᱠᱚᱣᱟ ᱟᱫᱚ ᱩᱱᱠᱩ ᱫᱚ ᱵᱟᱝ ᱠᱚ ᱦᱟᱞᱟᱝ ᱤᱫᱤᱭᱟᱠᱚ ᱟᱫᱚ ᱠᱚ ᱦᱟᱞᱟᱝ ᱤᱫᱤᱭᱟᱠᱚ ᱚᱱᱟ ᱠᱚᱛᱮ ᱜᱮ ᱦᱟᱞᱟᱝ ᱥᱟᱱᱟ ᱠᱚᱣᱟ ᱦᱮᱸ ᱵᱟᱠᱷᱟᱡ ᱫᱚ
ᱦᱚᱸ
ᱦᱮᱸ ᱟᱵᱚ ᱡᱮᱨᱚᱠᱚᱢ ᱢᱟᱱᱮ ᱤᱭᱟᱹ ᱥᱚᱢᱚᱭ ᱵᱟᱹᱧ ᱵᱟᱲᱟᱭᱟ ᱟᱯᱮ ᱥᱮᱫ ᱫᱚ ᱚᱱᱠᱟ ᱱᱤᱭᱚᱢ ᱢᱮᱱᱟᱜ ᱟᱠᱟᱫᱟ ᱥᱮ ᱵᱟᱝᱟ ᱟᱨ ᱡᱚᱠᱷᱚᱱ ᱟᱞᱮ ᱫᱚ ᱡᱤᱞᱤᱧ ᱰᱟᱦᱟᱨ ᱞᱮ ᱤᱫᱤ ᱠᱚᱣᱟ ᱜᱚᱡᱽ ᱡᱟᱦᱟᱸᱭ ᱦᱚᱭᱛᱚᱭ ᱵᱚᱸᱜᱟ ᱛᱟᱞᱟᱭᱮᱱ ᱠᱷᱟᱡ ᱡᱚᱠᱷᱚᱱ ᱩᱱᱤᱭᱟᱜ ᱡᱤᱞᱤᱧ ᱰᱟᱷᱟᱨ ᱠᱚ ᱤᱫᱤ ᱠᱚᱣᱟ ᱛᱚᱠᱷᱚᱡ ᱟᱞᱮ ᱴᱷᱮᱱ ᱚᱱᱠᱟ ᱠᱟᱹᱢᱤ ᱦᱩᱭᱩᱜᱼᱟ ᱡᱮ ᱟᱛᱩ ᱨᱮᱱ ᱥᱟᱱᱟᱢ ᱦᱚᱲ ᱩᱱᱤ ᱡᱟᱦᱟᱸᱭ ᱮᱱᱛᱮ ᱤᱫᱤᱭᱮᱭᱟ ᱡᱤᱞᱤᱧ ᱰᱟᱦᱟᱨ ᱩᱱᱤ ᱚᱱᱠᱟ ᱟᱛᱟᱝᱼᱟ ᱢᱤᱫᱴᱟᱝ ᱦᱩᱰᱤᱧ ᱥᱮᱫ ᱴᱷᱤᱞᱤ ᱪᱚᱴᱨᱮ ᱚᱱᱠᱟ ᱾ ᱟᱡᱟᱜ ᱡᱟᱦᱟᱸ ᱜᱟᱢᱪᱷᱟ ᱚᱱᱟ ᱟᱛᱟᱝᱟᱭ ᱚᱱᱟᱨᱮ ᱟᱫᱚ ᱫᱟᱜ ᱠᱚ ᱫᱩᱞᱟ ᱟᱨ ᱯᱚᱭᱥᱟ ᱠᱚ ᱮᱢᱟ ᱴᱷᱤᱠ ᱜᱮᱭᱟ
ᱦᱳᱭ ᱦᱳᱭ
ᱚᱱᱮ ᱚᱱᱠᱟ ᱟᱫᱚ ᱚᱱᱟ ᱡᱚᱛᱚᱠᱷᱚᱱ ᱟᱹᱛᱩ ᱦᱚᱲ ᱡᱚᱠᱷᱚᱱ ᱯᱚᱭᱥᱟ ᱠᱚ ᱮᱢ ᱪᱟᱵᱟᱭ ᱜᱮᱭᱟ ᱚᱱᱟ ᱯᱚᱭᱥᱟ ᱫᱚ ᱩᱱᱤ ᱫᱚ ᱠᱟᱹᱡ ᱪᱟ ᱪᱟᱯᱟᱫᱟᱭ ᱢᱟᱱᱮ ᱯᱮ ᱡᱮᱠᱷᱟ ᱨᱮᱭ ᱪᱟᱯᱟᱫ ᱯᱟᱥᱱᱟᱣ ᱪᱟᱵᱟ ᱠᱟᱜᱼᱟ ᱩᱱ ᱥᱚᱢᱚᱭ ᱦᱚᱸ ᱾ ᱩᱱᱠᱩ ᱡᱟᱦᱟᱸᱭ ᱵᱚᱸᱜᱟ ᱛᱟᱞᱟ ᱠᱟᱱᱟᱭ ᱩᱱᱠᱩ ᱚᱲᱟᱜ ᱦᱚᱲ ᱠᱚ ᱜᱩᱥᱴᱤ ᱵᱟᱫ ᱠᱟᱛᱮᱜ ᱚᱱᱟ ᱯᱚᱭᱥᱟ ᱠᱚᱫᱚ ᱜᱤᱫᱽᱨᱟᱹ ᱠᱚᱦᱚ ᱠᱚ ᱦᱟᱞᱟᱝ ᱫᱟᱲᱮᱭᱟᱜᱼᱟ ᱾ ᱦᱟᱞᱟᱝ ᱠᱟᱛᱮᱫ ᱟᱫᱚ ᱚᱲᱟᱜ ᱫᱚ ᱵᱟᱠᱚ ᱦᱳᱭ ᱚᱸᱰᱮ ᱜᱮ ᱪᱟᱯᱟᱜ ᱦᱳᱭ
ᱚᱸᱰᱮ ᱜᱮ ᱵᱟᱝ ᱟᱫᱚ ᱦᱮᱸ ᱡᱷᱚᱛᱚ ᱜᱮ ᱡᱷᱚᱛᱚ ᱜᱮ ᱴᱷᱤᱠ ᱜᱮᱭᱟ ᱡᱟᱦᱟᱸ ᱞᱮᱠᱟ ᱵᱮᱱ ᱞᱟᱹᱭ ᱟᱠᱟᱛᱫᱮᱭᱟ ᱾ ᱠᱩᱞᱦᱤ ᱢᱩᱪᱟᱹᱫ ᱨᱮ ᱚᱱᱟ ᱫᱚ ᱦᱳᱭᱳᱜᱼᱟ ᱾ ᱡᱟᱦᱟᱸ ᱫᱚ ᱚᱠᱟ ᱪᱩᱠᱟᱹᱜ ᱪᱮᱛᱟᱱ ᱨᱮ ᱫᱟᱜ ᱠᱚ ᱫᱩᱞᱟ ᱚᱱᱟ ᱪᱮᱛᱟᱱ ᱨᱮ ᱯᱚᱭᱥᱟ ᱢᱤᱫ ᱵᱟᱴ ᱴᱟᱠᱟ ᱥᱮ ᱤᱱᱟᱹᱜ ᱠᱟᱛᱮ ᱫᱚᱦᱚᱭᱼᱟ ᱟᱫᱚ ᱚᱱᱟ ᱯᱚᱭᱥᱟ ᱫᱚ ᱟᱞᱮ ᱪᱟᱯᱟᱫ ᱫᱚ ᱵᱟᱝ ᱡᱟᱦᱟᱸ ᱫᱚ ᱢᱟᱱᱮ ᱞᱮᱸᱜᱟ ᱛᱤ ᱛᱮ ᱚᱱᱟ ᱫᱚ ᱦᱟᱸᱜ ᱢᱟᱱᱮ ᱡᱚᱠᱷᱚᱱ ᱮᱢ ᱪᱟᱵᱟ ᱦᱳᱭᱳᱜᱼᱟ ᱾ ᱛᱟᱯᱚᱨᱮ ᱡᱚᱠᱷᱚᱱ ᱠᱚ ᱮᱢ ᱪᱟᱵᱟᱭᱟ ᱡᱚᱛᱚ ᱦᱚᱲ ᱟᱫᱚ ᱢᱟᱱᱮ ᱚᱱᱟ ᱞᱮᱸᱜᱟ ᱛᱤ ᱡᱮ ᱚᱱᱟ ᱪᱩᱠᱟᱹᱜ ᱫᱚ ᱫᱟᱞ ᱨᱟᱯᱩᱫ ᱡᱟᱦᱟᱸ ᱫᱚ ᱟᱨ ᱡᱟᱦᱟᱸ ᱥᱮᱫ ᱞᱮᱠᱟᱛᱮ ᱪᱟᱞᱟᱜ ᱟᱭ ᱚᱱᱛᱮ ᱢᱩᱠᱷ ᱠᱟᱛᱮᱜ ᱟᱫᱚ ᱫᱟᱞᱟᱜᱼᱟᱭ ᱨᱟᱹᱯᱩᱫᱚᱜᱼᱟ ᱟᱫᱚ ᱪᱟᱞᱟᱜᱼᱟ ᱪᱟᱞᱟᱜᱟᱭ ᱟᱨᱠᱤ ᱵᱟᱭ ᱠᱚᱭᱚᱜ ᱨᱩᱣᱟᱹᱲᱟ ᱵᱟᱭ ᱠᱚᱭᱚᱜ ᱨᱩᱣᱟᱹᱲᱟ ᱟᱫᱚ ᱠᱤᱪᱷᱩ ᱫᱩᱨ ᱪᱟᱞᱟᱣ ᱠᱟᱛᱮᱫ ᱡᱟᱦᱟᱸᱭ ᱢᱟᱺᱡᱷᱤ ᱦᱟᱲᱟᱢ ᱟᱛᱳ ᱨᱮᱱ ᱛᱚ ᱚᱱᱟ ᱯᱚᱭᱥᱟ ᱫᱚ ᱦᱟᱸᱜ ᱠᱚ ᱠᱷᱚᱭᱮᱭᱟ ᱟᱨ
ᱚ ᱵᱟᱝ ᱟᱞᱮ ᱥᱮᱫ ᱫᱚᱠᱚ ᱪᱟᱯᱟᱫ ᱯᱟᱥᱱᱟᱭᱟ ᱢᱟᱱᱮ ᱟᱜᱮ ᱠᱚ ᱪᱟᱯᱟᱫᱟ ᱚᱱᱟ ᱪᱟᱯᱟᱫ ᱠᱮᱫᱼᱟ ᱯᱮ ᱡᱟᱠᱷᱟ ᱨᱮ ᱪᱟᱯᱟᱫ ᱤᱭᱟᱹ ᱠᱮᱫᱽᱛᱮᱭ ᱟᱫᱚ ᱚᱱᱟ ᱯᱚᱭᱥᱟ ᱠᱚᱫᱚ ᱜᱤᱫᱽᱨᱟᱹ ᱠᱚᱠᱚ ᱦᱟᱞᱟᱝ ᱡᱚᱱᱟᱜᱼᱟ ᱵᱩᱲᱦᱤ ᱠᱚᱠᱚ ᱦᱟᱞᱟᱝ ᱡᱚᱱᱟᱜᱼᱟ ᱟᱫᱚ ᱚᱱᱟ ᱫᱚ ᱚᱲᱟᱜ ᱵᱟᱢ ᱤᱫᱤ ᱫᱟᱲᱮᱭᱟᱜᱼᱟ ᱚᱲᱟᱜ ᱵᱟᱢ ᱠᱷᱟᱹᱲ ᱫᱟᱲᱮᱜᱼᱟ ᱚᱱᱟ ᱯᱚᱭᱟᱹ ᱫᱚ ᱚᱸᱰᱮ ᱜᱮ ᱡᱚᱢ ᱪᱟᱵᱟ ᱠᱟᱛᱮ ᱚᱲᱜ ᱵᱚᱞ ᱦᱩᱭᱩᱜ ᱛᱟᱢᱟ
ᱨᱮᱱᱟᱜ ᱯᱩᱭᱥᱟᱹ ᱚᱲᱟᱜ ᱮᱢ ᱤᱫᱤᱭᱟ ᱚᱱᱟ ᱫᱚ ᱵᱟᱝ ᱜᱟᱱᱚᱜᱼᱟ ᱤᱱᱟᱹ ᱯᱚᱨᱮ ᱚᱱᱟ ᱪᱩᱠᱟᱹᱜ ᱫᱚ ᱫᱟᱞ ᱫᱟᱞ ᱨᱟᱹᱯᱩᱫ ᱛᱮ ᱟᱫᱚᱭ ᱪᱟᱞᱟᱜᱼᱟ ᱢᱤᱫ ᱡᱚᱠᱷᱚᱱ
ᱟᱫᱚ ᱦᱳᱭ ᱚᱱᱟ ᱫᱚ ᱚᱱᱟ ᱫᱚ ᱢᱟᱱᱮ ᱚᱱᱠᱟ ᱫᱚ ᱦᱳᱭᱳᱜ ᱜᱮᱭᱟ ᱡᱟᱦᱟᱸ ᱫᱚ ᱟᱞᱮ ᱫᱚ ᱦᱟᱱᱮ ᱵᱷᱟᱸᱰᱟᱱ ᱥᱚᱢᱟᱹᱭ ᱡᱚᱠᱷᱚᱱ ᱢᱚᱱᱫᱤᱨ ᱢᱚᱱᱫᱤᱨ ᱠᱚᱞᱮ ᱵᱮᱱᱟᱣᱟ ᱛᱚ ᱢᱚᱱᱫᱤᱨ ᱵᱮᱱᱟᱣ ᱞᱮᱠᱷᱟᱡ ᱚᱱᱟ ᱜᱩᱥᱴᱤ ᱨᱮᱱ ᱫᱚ ᱡᱟᱦᱟᱸ ᱯᱚᱭᱥᱟ ᱠᱚ ᱪᱟᱯᱟᱫ ᱜᱮᱭᱟ ᱚᱸᱰᱮ ᱦᱸᱟᱜ ᱠᱚ ᱡᱟᱯᱟᱫ ᱜᱮᱭᱟ ᱚᱱᱟ ᱫᱚ ᱩᱱᱠᱩ ᱫᱚ ᱵᱟᱠᱚ ᱦᱟᱞᱟᱝ ᱫᱟᱲᱮᱭᱟᱜᱼᱟ ᱡᱟᱦᱟᱸᱭ ᱫᱚ ᱡᱟᱦᱟᱸᱭ ᱚᱱᱟ ᱵᱚᱝᱥᱚ ᱨᱮᱱ ᱠᱟᱱᱟᱭ ᱟᱨᱠᱤ ᱮᱴᱟᱜ ᱠᱚ ᱮᱴᱟᱜ ᱠᱚᱫᱚ ᱠᱚ ᱦᱟᱞᱟᱝ ᱫᱟᱲᱮᱭᱟᱜᱼᱟ ᱥᱚᱨᱮᱱ ᱠᱚᱨᱮᱱ ᱡᱩᱫᱤ ᱵᱟᱹᱲᱤᱡ ᱥᱚᱨᱮᱱ ᱠᱚᱨᱮᱱ ᱡᱩᱫᱤ ᱚᱠᱟ ᱠᱚ ᱵᱷᱟᱸᱰᱟᱱᱚᱜ ᱠᱟᱱᱟ ᱢᱟᱱᱮ ᱩᱱᱠᱩ ᱨᱮᱱ ᱴᱟᱭᱴᱮᱞ ᱟᱱ ᱦᱚᱲ ᱫᱚ ᱠᱤᱱᱛᱩ ᱵᱟᱠᱚ ᱦᱟᱞᱟᱝ ᱫᱟᱲᱮᱭᱟᱜᱼᱟ ᱢᱮᱱᱠᱷᱟᱱ ᱮᱴᱟᱜ ᱦᱚᱲ ᱫᱚ ᱚᱱᱟ ᱠᱚ ᱦᱟᱞᱟᱝ ᱫᱟᱲᱮᱭᱟᱜᱼᱟ ᱟᱫᱚ ᱪᱟᱯᱟᱜ ᱟᱠᱚ ᱟᱹᱪᱩᱨᱚᱜᱼᱟ ᱠᱚ ᱯᱮ ᱫᱷᱟᱣ᱾ ᱪᱮᱛᱟᱱ ᱪᱮᱛᱟᱱ ᱫᱚᱠᱚ ᱪᱯᱟᱫᱟ ᱟᱨᱠᱤ ᱟᱨ ᱪᱮᱫ ᱞᱮᱠᱟ?
ᱩᱱᱠᱩ ᱵᱩᱥᱴᱩᱢ ᱡᱟᱦᱟᱸᱭ ᱠᱚ ᱛᱟᱦᱮᱱ ᱜᱮᱭᱟ ᱵᱟᱢᱟᱲᱮ ᱵᱩᱥᱴᱩᱢ ᱩᱱᱠᱩ ᱫᱚ ᱯᱩᱭᱥᱟ ᱵᱟᱯᱮ ᱮᱢᱟ ᱟᱠᱚᱣᱟ?
ᱩᱱᱠᱩ ᱫᱚ ᱦᱟᱸᱜ ᱛᱟᱭᱱᱚᱢ ᱛᱮ ᱩᱱᱠᱩ ᱫᱚ ᱛᱟᱭᱱᱚᱢ ᱛᱮ ᱢᱟᱱᱮ ᱚᱱᱟ ᱠᱚ ᱡᱚᱠᱷᱚᱱ ᱦᱩᱭ ᱠᱟᱛᱮᱜ ᱡᱚᱠᱷᱚᱱ ᱢᱚᱱᱫᱤᱨ ᱡᱚᱠᱷᱚᱱ ᱵᱟᱯᱞᱟᱭ ᱟᱠᱚ ᱢᱟᱱᱮ ᱩᱱᱠᱤᱱ ᱡᱟᱦᱟᱸᱭ ᱵᱷᱟᱸᱰᱟᱱ ᱥᱩᱭᱢᱟᱹᱭ ᱟᱨᱠᱤ ᱠᱚᱲᱟᱭ ᱫᱚᱠᱚ ᱫᱷᱩᱛᱤ ᱠᱚ ᱤᱭᱟᱹᱭᱟ ᱪᱮᱛᱟᱱ ᱨᱮᱠᱚ ᱮᱢᱟ ᱟᱨᱠᱤ ᱡᱚᱛᱚ ᱜᱮ ᱚᱱᱠᱟ ᱜᱮ ᱟᱫᱚ ᱚᱱᱮ ᱡᱮᱢᱚᱱ ᱡᱟᱦᱟᱸ ᱞᱮᱠᱟᱢ ᱞᱟᱹᱭᱚᱪᱚ ᱠᱮᱫᱟ ᱚᱱᱟ ᱠᱟᱴᱤᱡ ᱞᱟᱹᱭᱟᱜ ᱢᱮ ᱛᱟᱦᱞᱮ ᱟᱯᱮ ᱥᱮᱫ ᱫᱚ ᱢᱟᱬᱟᱝ ᱨᱮᱫᱚ ᱚᱠᱟ ᱞᱮᱠᱟ? ᱡᱩᱫᱤ ᱚᱱᱠᱟ ᱢᱩᱱᱫᱤᱨ ᱵᱟᱯᱞᱟ ᱦᱳᱭᱳᱜᱼᱟ ᱡᱟᱦᱟᱸ ᱫᱚ ᱢᱚᱱᱫᱤᱨ ᱵᱟᱯᱞᱟ ᱵᱚᱱ ᱢᱚᱱᱫᱤᱨ ᱵᱟᱯᱞᱟ ᱵᱚᱱ ᱦᱳᱭ ᱚᱱᱟ ᱵᱷᱟᱰᱟᱱ ᱨᱮᱱᱟᱜ ᱠᱟᱹᱢᱤ ᱞᱮᱠᱟ ᱚᱠᱟ ᱞᱮᱠᱟ ᱦᱩᱭᱩᱜ ᱜᱮᱭᱟ
ᱟᱞᱮ ᱥᱮᱫ ᱫᱚ ᱚᱱᱠᱟ ᱫᱚ ᱵᱟᱝᱠᱚ ᱢᱚᱸᱫᱤᱨ ᱜᱮᱭᱟ ᱡᱮᱨᱚᱠᱚᱢ ᱟᱞᱮ ᱥᱮᱫ ᱫᱚ ᱢᱤᱫ ᱥᱮᱫ ᱫᱚ ᱤᱧ ᱫᱚᱧ ᱧᱮᱞ ᱟᱠᱟᱹᱫᱟᱹᱧ ᱥᱮᱧ ᱟᱸᱡᱚᱢ ᱟᱠᱟᱫᱟ ᱢᱟᱱᱮ ᱜᱚᱡ ᱛᱟᱨᱟᱭᱮᱱᱟᱭ ᱜᱚᱡ ᱠᱮᱫᱮ ᱜᱚᱡ ᱮᱱᱟᱭ ᱠᱷᱟᱱᱡ ᱟᱫᱚ ᱠᱚ ᱤᱫᱤ ᱠᱮᱫᱮᱭᱟ ᱱᱟᱹᱭ ᱥᱮᱫ ᱨᱮ ᱠᱚ ᱨᱟᱯᱟᱜ ᱠᱮᱫᱮᱭᱟ ᱟᱫᱚ ᱚᱱᱛᱮ ᱛᱟᱨᱟ ᱜᱮ ᱚᱱᱟ ᱡᱟᱸᱦᱟ ᱡᱟᱝ ᱵᱟᱦᱟ ᱠᱚ ᱛᱟᱦᱮᱱ ᱜᱮᱭᱟ ᱚᱱᱟ ᱦᱚᱸᱠᱚ ᱟᱹᱛᱩ ᱛᱟᱨᱟᱭᱟ ᱵᱟᱝ ᱟᱯᱮᱥᱮᱫ ᱫᱚ ᱟᱞᱮᱥᱮᱫ ᱫᱚ ᱵᱟᱝ ᱟᱞᱮ ᱥᱮᱫ ᱫᱚ ᱵᱟᱠᱚ ᱟᱹᱛᱩᱭᱟ ᱥᱚᱸᱜᱮ ᱫᱚ ᱚᱲᱟᱜ ᱠᱚ ᱟᱹᱜᱩᱭᱟ᱾ ᱦᱚᱭ ᱟᱹᱜᱩ ᱠᱟᱛᱮᱫ ᱯᱮ ᱫᱤᱱ ᱠᱚ ᱫᱚᱦᱚᱭᱟ᱾
ᱵᱟᱝ ᱡᱟᱦᱟᱸ ᱞᱮᱠᱟ ᱫᱚ ᱥᱚᱸᱜᱮ ᱫᱚ ᱦᱟᱸᱜ ᱟᱞᱮ ᱫᱚ ᱵᱟᱞᱮ ᱟᱹᱛᱩᱭ ᱜᱮᱭᱟ ᱚᱱᱟ ᱫᱚ ᱢᱟᱱᱮ ᱡᱩᱫᱤ ᱛᱮᱦᱮᱧ ᱮ ᱜᱚᱡ ᱱᱟ ᱛᱮᱦᱤᱧ ᱨᱟᱯᱟᱜ ᱠᱚ ᱦᱩᱭᱱᱟ ᱚᱱᱮ ᱡᱟᱸᱦᱟ ᱵᱟᱝ ᱡᱟᱝ ᱵᱟᱦᱟ ᱡᱟᱦᱟᱸ ᱵᱟᱭ ᱟᱹᱜᱩᱭᱟ ᱚᱱᱟ ᱛᱩᱯᱩ ᱠᱟᱛᱮᱜ ᱚᱱᱟ ᱠᱚ ᱟᱹᱜᱩᱭᱟᱭ ᱟᱹᱜᱩ ᱠᱟᱛᱮᱫ ᱟᱠᱚᱣᱟᱜ ᱚᱲᱟᱜ ᱠᱩᱰᱟᱹᱢ ᱥᱟ‌ ᱠᱷᱚᱡ ᱟᱠᱚᱣᱟᱜ ᱚᱲᱟᱜ ᱥᱟᱢᱟᱝ ᱴᱷᱮᱱ ᱜᱮ ᱚᱱᱟ ᱛᱚᱯᱟᱜ ᱠᱟᱜᱼᱟᱭ᱾ ᱟᱫᱚ ᱦᱟᱸᱜ ᱚᱱᱟ ᱫᱚ ᱦᱟᱸᱜ ᱵᱷᱳᱨ ᱵᱷᱳᱨ ᱛᱮ ᱪᱟᱞᱟᱜᱼ ᱟᱭ ᱵᱷᱳᱨ ᱵᱷᱳᱨ ᱛᱮ ᱚᱱᱟ ᱫᱚ ᱩᱱ ᱡᱚᱠᱷᱚᱡ ᱚᱱᱟ ᱫᱚᱭ ᱤᱫᱤ ᱛᱚᱨᱟᱭᱟ᱾ ᱡᱚᱠᱷᱚᱱ ᱵᱟᱹᱭ ᱡᱚᱠᱷᱚᱱ ᱛᱩᱯᱩ ᱤᱫᱤᱭᱟᱭ
ᱵᱟᱝ ᱟᱞᱮ ᱥᱮᱫ ᱫᱚ ᱯᱮᱫᱤᱱ ᱠᱚ ᱫᱚᱦᱚᱭᱟ ᱯᱮᱫᱤᱱ᱾ ᱤᱱᱟᱹ ᱯᱚᱨᱮᱱᱟᱢ ᱟᱹᱛᱩ ᱫᱟᱲᱮᱭᱟᱜᱼᱟ ᱟᱫᱚ ᱟᱞᱮ ᱥᱮᱫ ᱫᱚ ᱞᱟᱹᱭ ᱟᱠᱚ ᱡᱮ ᱟᱫᱚ ᱟᱫᱚ ᱵᱷᱮᱜᱟᱨ ᱵᱷᱮᱜᱟᱨ ᱫᱚ ᱵᱟᱠᱚ ᱟᱹᱛᱩᱭᱟ ᱞᱮᱭᱟ ᱠᱚ ᱡᱮ ᱮ ᱡᱚᱠᱷᱚᱱ ᱥᱟᱠᱨᱟᱛᱚᱜ ᱟᱞᱮ ᱛᱚᱠᱷᱚᱡ ᱱᱟᱹᱭ ᱛᱮᱠᱚ ᱪᱟᱞᱟᱜᱼᱟ ᱴᱷᱤᱠ ᱜᱮᱭᱟ ᱟᱫᱚ ᱛᱚᱠᱷᱚᱱ ᱫᱚ ᱡᱟᱭ ᱦᱚᱭᱛᱚ ᱟᱫᱚ ᱱᱚᱜᱼᱚᱭ ᱛᱚ ᱵᱚᱪᱷᱚᱨ ᱨᱮ ᱦᱟᱲᱟᱢ ᱵᱚᱭᱮᱥᱟᱱ ᱦᱚᱲ ᱫᱚᱠᱚ ᱜᱩᱡᱩᱜ ᱜᱮᱭᱟ ᱵᱟᱝ ᱵᱟᱝ ᱢᱤᱫᱵᱟᱨ ᱠᱚ ᱜᱩᱡᱩᱜ ᱜᱮ ᱜᱮᱭᱟ᱾ ᱟᱫᱚ ᱢᱤᱫ ᱥᱟᱶᱛᱮ ᱪᱟᱞᱟᱜ ᱢᱟᱱᱮ ᱤᱫᱤ ᱠᱚᱣᱟ ᱠᱚ᱾ ᱨᱟᱹᱥᱠᱟᱹ ᱥᱟᱹᱦᱤᱡᱽ ᱚᱱᱟ ᱫᱚ ᱢᱤᱫ ᱥᱟᱶᱛᱮ ᱮᱠᱞᱟ ᱫᱚ ᱵᱟ ᱠᱚ ᱵᱷᱮᱡᱟ ᱞᱮᱫᱮᱭᱟ ᱢᱤᱫ ᱥᱟᱶ ᱡᱟᱜᱮ ᱯᱮ ᱯᱩᱱ ᱦᱚᱲ ᱠᱚ ᱪᱟᱞᱟᱣᱮᱱᱟ᱾ ᱴᱟᱝ ᱮᱠᱞᱟ ᱫᱚ ᱵᱟᱭ ᱪᱟᱞᱟᱣ ᱞᱮᱱᱟ ᱚᱱᱟ ᱠᱷᱟᱹᱛᱤᱨ ᱠᱚ ᱫᱚᱦᱚ ᱠᱟᱜᱼᱟ ᱥᱟᱠᱨᱟᱛ ᱠᱚ ᱛᱟᱸᱜᱤᱭᱟ ᱡᱮ ᱥᱟᱠᱟ ᱥᱟᱠᱨᱟᱛ ᱨᱮ ᱞᱮ ᱱᱟᱹᱭᱛᱮ ᱞᱮ ᱤᱫᱤᱭᱭᱟ ᱢᱮᱱᱛᱮ ᱾
ᱟᱪᱪᱷᱟ ᱟᱪᱪᱷᱟ ᱦᱳᱭ ᱚ
ᱤᱫᱤ ᱫᱚᱢ ᱤᱫᱤ ᱫᱟᱲᱮᱭᱟᱭᱟ ᱟᱢ ᱡᱩᱫᱤᱢ ᱤᱪᱷᱟᱹᱭᱟ ᱵᱟᱝ ᱞᱟᱦᱟ ᱨᱮᱜᱤᱧ ᱤᱫᱤᱭᱮᱭᱟ ᱚᱱᱠᱟᱢ ᱤᱫᱤ ᱫᱚᱢ ᱫᱟᱲᱭᱟᱭᱟ ᱟᱫᱚ ᱚᱱᱠᱟ ᱠᱚ ᱞᱟᱹᱭᱟ ᱡᱮ ᱤᱧ ᱫᱚ ᱞᱟᱹᱭᱟᱠᱚ ᱡᱮ ᱦᱟᱯᱲᱟᱢ ᱡᱟᱦᱟᱸ ᱦᱟᱲᱟᱢ ᱵᱩᱲᱦᱤ ᱠᱚᱠᱚ ᱞᱟᱹᱭᱟ ᱨᱟᱹᱥᱠᱟᱹᱜ ᱟᱠᱚ ᱥᱟᱸᱜᱮ ᱛᱮᱠᱚ ᱪᱟᱞᱟᱜᱼᱟ ᱡᱚᱛᱚ ᱦᱚᱲ ᱪᱮᱫᱟᱜ ᱮᱠᱞᱟ ᱮᱠᱞᱟᱢ ᱵᱷᱮᱡᱟᱭᱮᱭᱟ ᱥᱟᱸᱜᱮ ᱠᱚ ᱪᱟᱞᱟᱜ ᱠᱷᱟᱱ ᱫᱚ ᱴᱷᱤᱠ ᱜᱮᱭᱟ ᱦᱩᱸ
ᱡᱚᱠᱷᱚᱱ ᱢᱟᱱᱮ ᱠᱚ ᱵᱚᱸᱜᱟ ᱵᱩᱨᱩᱭᱟ ᱡᱚᱠᱷᱚᱱ ᱵᱷᱟᱰᱟᱱ ᱨᱮ ᱥᱮ ᱜᱚᱡ ᱜᱚᱡ ᱨᱮ ᱫᱚ ᱵᱟᱝ ᱢᱟᱱᱮ ᱨᱮ ᱡᱚᱠᱷᱚᱡ ᱚᱸᱰᱮᱼᱼ ᱨᱟᱪᱟ ᱨᱮ ᱠᱚ ᱫᱩᱲᱩᱵ ᱠᱟᱛᱮ ᱠᱚ ᱵᱚᱸᱜᱟ ᱵᱩᱨᱩᱭᱟ ᱚᱸᱰᱮ ᱫᱚ ᱚᱠᱚᱭ ᱠᱚ ᱛᱟᱸᱦᱮᱱ ᱜᱮᱭᱟ
ᱤᱧ ᱱᱟᱭᱠᱮ ᱜᱮᱛᱚᱭ ᱵᱚᱸᱜᱟ ᱵᱩᱨᱩᱭᱟ ᱵᱟᱝᱼᱼ
ᱱᱟᱭᱠᱮ ᱫᱚ ᱵᱟᱝ ᱡᱟᱦᱟᱸ ᱫᱚ
ᱟᱫᱚ ᱫᱚ ᱵᱟᱹᱧ ᱚᱱᱟ ᱫᱚ ᱵᱟᱹᱧᱼᱼ ᱴᱷᱤᱠᱮᱜ-ᱟ ᱟᱫᱚ ᱚᱸᱰᱮ ᱢᱟ ᱡᱷᱚᱛᱚ ᱠᱚᱲᱟ ᱦᱚᱯᱚᱱ ᱠᱚ ᱠᱟᱹᱢᱤᱭᱟ ᱛᱚ ᱚᱸᱰᱮ ᱢᱟ ᱟᱫᱚ ᱪᱮᱫ ᱠᱚ ᱠᱚ ᱱᱟᱜ ᱠᱚ ᱠᱟᱹᱢᱤᱭᱟ ᱚᱱᱟ ᱫᱚ ᱱᱟᱜ ᱤᱧ ᱫᱚ ᱵᱟᱹᱧ ᱧᱮᱞ ᱠᱟᱜᱼᱟ ᱾
ᱦᱳᱭ ᱚᱸᱰᱮ ᱫᱚ ᱦᱟᱸᱜ ᱱᱟᱭᱠᱮ ᱫᱚ ᱵᱟᱝ ᱡᱟᱦᱟᱸ ᱫᱚ ᱡᱮᱢᱚᱱᱼᱼ ᱚᱸᱰᱮ ᱫᱚ ᱡᱟᱦᱟᱸᱭ ᱟᱭᱳ ᱥᱮ ᱵᱟᱵᱟᱭ ᱜᱚᱡ ᱠᱟᱱ ᱛᱟᱦᱮ ᱛᱚ ᱩᱱᱤ ᱜᱮ ᱦᱟᱸᱜᱼᱼ ᱚᱸᱰᱮ ᱫᱚ ᱵᱚᱸᱜᱟ ᱵᱩᱨᱩᱭᱟᱭ ᱥᱮ ᱚᱸᱰᱮ ᱠᱩᱞᱤ ᱤᱫᱤᱭᱟ ᱱᱚᱝᱠᱟ ᱟᱭᱢᱟ ᱟᱭᱢᱟ ᱥᱤᱢ ᱠᱚ ᱡᱟᱦᱟᱸᱭ ᱠᱚ ᱠᱩᱴᱟᱹᱢ ᱠᱚ ᱜᱮᱭᱟ ᱚᱸᱰᱮ ᱟᱨ ᱚᱸᱰᱮ ᱡᱟᱶᱟᱭ ᱛᱮᱼᱼ ᱡᱟᱶᱟᱭ ᱛᱟᱠᱚ ᱠᱚ ᱛᱟᱦᱮᱱᱟ ᱟᱨᱠᱤ ᱪᱚᱰᱚᱨ ᱞᱟᱹᱜᱤᱫ ᱛᱮ ᱟᱨ ᱩᱱᱤ ᱫᱚ ᱚᱱᱠᱟᱭ ᱫᱩᱲᱩᱵ ᱱᱟᱯᱟᱭ ᱫᱚ ᱚᱱᱠᱟ ᱦᱳᱭᱳᱜ ᱜᱮᱭᱟ ᱟᱨᱠᱤ ᱟᱨ ᱚᱱᱟ ᱫᱚ ᱡᱟᱦᱟᱸᱭ ᱠᱚ ᱩᱯᱟᱹᱥᱼᱼ ᱠᱟᱛᱮ ᱠᱚ ᱛᱟᱦᱮᱱᱟ ᱥᱮ ᱵᱟᱝ ᱡᱚᱢ ᱠᱟᱛᱮ ᱠᱚ ᱛᱟᱦᱮᱱᱟ ᱛᱚ ᱩ ᱩᱱᱠᱩ ᱚᱱᱟ ᱵᱚᱦᱚᱜ ᱵᱷᱟᱹᱡᱤ ᱫᱚᱠᱚ ᱡᱚᱢ ᱫᱟᱲᱮᱭᱟᱜᱼᱟ ᱥᱮ ᱚᱱᱟ ᱵᱚᱦᱚᱜ ᱟᱨᱠᱤ
ᱚ ᱟᱪᱪᱷᱟ ᱱᱚᱣᱭᱟ ᱫᱚ ᱚᱱᱟ ᱫᱚ ᱵᱷᱟᱸᱰᱟᱱ ᱦᱩᱭ ᱠᱟᱛᱮᱫ ᱵᱟᱝ ᱡᱚᱠᱷᱚᱱ ᱵᱷᱟᱸᱰᱟᱱ ᱦᱩᱭᱟ ᱤᱱᱟᱹ ᱯᱚᱨᱮ ᱚᱱᱠᱟ ᱠᱚ ᱵᱚᱸᱜᱟ ᱵᱩ
ᱦᱳᱭ ᱦᱳᱭ ᱦᱳᱭ ᱚᱱᱟ ᱫᱚ ᱵᱷᱟᱸᱰᱟᱱ ᱦᱩᱭ ᱠᱟᱛᱮᱜ ᱩᱱ ᱥᱚᱢᱚᱭ ᱚᱱᱟ ᱫᱚᱠᱚ ᱠᱚᱨᱟᱣᱟ ᱾ ᱟᱫᱚ ᱦᱮᱸ ᱟᱫᱚ ᱮᱠᱪᱩᱞᱤ ᱨᱮᱸᱜᱮᱡ ᱛᱮ ᱠᱚ ᱛᱟᱦᱮᱱᱟ ᱟᱨ ᱦᱳᱭ ᱚᱱᱮ ᱢᱟᱢᱚᱛ ᱛᱮᱜ ᱜᱮ ᱦᱟᱸᱜ ᱚᱱᱟ ᱜᱷᱟᱴ ᱠᱷᱚᱱᱟᱜ ᱫᱚ ᱨᱟᱠᱟᱵᱮᱭᱟ ᱥᱮ ᱯᱟᱹᱭᱞᱟᱹ ᱩᱱᱤᱜᱮ ᱮᱢᱟᱭᱟᱭ ᱜᱮᱸᱫᱟᱜ ᱾ ᱥᱮᱞᱮᱯ ᱡᱟᱢᱟ ᱥᱩ ᱫᱷᱩᱛᱤ ᱛᱚ ᱩᱱᱤᱭᱟᱜᱧᱼᱼ ᱚᱱᱟ ᱫᱚ ᱯᱳᱭᱞᱳ ᱨᱮᱠᱚ ᱮᱢᱚᱜᱼᱟ ᱥᱮ ᱵᱩᱡᱷᱟᱹᱜᱼᱟ ᱩᱱᱠᱩ ᱜᱮ ᱯᱳᱭᱞᱳ ᱠᱚ ᱞᱟᱜᱟᱜ ᱜᱮᱭᱟ ᱡᱟᱦᱟᱱᱟᱜ ᱨᱮᱜᱮ ᱡᱟᱦᱟᱱᱟᱜ ᱤᱭᱟᱹ ᱪᱮᱫ, ᱤᱭᱟᱹ ᱨᱮᱦᱚ ᱡᱮᱢᱚᱱ ᱤᱭᱟᱹᱴᱟᱜ ᱠᱩᱲ ᱜᱤᱫᱽᱨᱟᱹ ᱠᱚ ᱡᱟᱣᱟᱭ ᱠᱟᱫᱮᱭᱟ ᱛᱚ ᱩᱱᱤ ᱨᱮᱱ ᱟᱭᱳᱵᱟ ᱡᱩᱫᱤ ᱩᱱᱤ ᱜᱚᱭᱡ ᱨᱮᱱᱟᱜ ᱥᱮ ᱩᱱᱤ ᱨᱮᱱ ᱟᱭᱳᱼᱵᱟ ᱡᱩᱫᱤ, ᱟᱡ ᱡᱟᱣᱟᱭ ᱚᱲᱟᱜ ᱡᱩᱫᱤ ᱵᱟᱠᱚ ᱪᱟᱞᱟᱜ ᱛᱚᱛᱚᱠᱷᱚᱱ ᱩᱱᱤ ᱫᱚ ᱚᱸᱰᱮ ᱜᱮ ᱛᱟᱦᱮᱱᱟ ᱵᱟᱠᱚ ᱩᱰᱩᱜᱮᱭᱟ ᱟᱛᱳ ᱦᱚᱲ ᱫᱚ᱾ ᱦᱮ ᱛᱚ ᱱᱩᱱᱠᱩ ᱥᱟᱠᱠᱷᱤ ᱞᱮᱠᱟ ᱡᱟᱦᱟᱸ ᱫᱚ ᱮᱱ ᱠᱚ ᱧᱮᱞᱟ ᱚᱱᱠᱟ ᱠᱚ ᱞᱟᱹᱭᱟ᱾ ᱦᱳᱭ ᱦᱳᱭ ᱟᱫᱚ ᱟᱯᱮ ᱥᱮᱫ ᱫᱚ ᱚᱠᱟᱞᱮᱠᱟ ᱢᱟᱱᱮ ᱼᱢᱟᱱᱮ, ᱚᱠᱟᱠᱚ ᱨᱚᱲ ᱦᱤᱡᱩᱜᱼᱟ ᱛᱟᱯᱚᱨᱮ ᱠᱚ ᱩᱰᱩᱜ ᱮᱭᱟ ᱥᱮ,
ᱱᱮᱛᱟᱨ ᱢᱟ ᱩᱱᱠᱟ ᱵᱮᱥ ᱛᱮᱢᱟ ᱩᱱᱠᱟ ᱩᱱᱟᱹᱜ ᱵᱟᱠᱚ ᱤᱫᱤᱜ ᱚᱠᱟᱨᱮ ᱰᱨᱟᱢᱟ ᱠᱚᱣᱟᱠᱚ ᱟᱠᱚ ᱛᱮᱜᱮ ᱠᱚ ᱪᱟᱞᱟᱜ ᱠᱟᱱᱟ ᱟᱨ ᱵᱮᱥ ᱪᱮᱫ ᱦᱚᱸ ᱦᱳᱭ ᱚᱱᱠᱟ ᱦᱤᱡᱩᱜ ᱠᱟᱱᱟ ᱠᱚ ᱢᱤᱫ ᱧᱤᱫᱟᱹᱨ ᱨᱮᱠᱚ ᱵᱟᱯᱞᱟᱜ ᱠᱟᱱᱟ ᱢᱤᱫ ᱧᱤᱫᱟᱹᱨ ᱨᱮᱜᱮ ᱠᱚ ᱤᱫᱤ, ᱟᱫᱚ ᱢᱤᱫ ᱧᱤᱫᱟᱹ ᱫᱚ ᱚᱠᱚᱭ ᱥᱚᱢᱵᱷᱚᱵ ᱵᱟᱝ ᱠᱟᱱᱟ ᱢᱤᱫ ᱧᱤᱟᱟᱹᱢ ᱵᱮᱸᱜᱮᱫ ᱠᱟᱜᱼᱟ᱾ ᱛᱚ ᱟᱫᱚ ᱚᱱᱟᱛᱮ ᱵᱟᱝ ᱵᱟᱲᱟᱭ ᱦᱩᱭ ᱟᱠᱟᱱᱟ ᱪᱮᱫ ᱠᱟᱱᱟᱜ ᱱᱤᱭᱚᱢ ᱠᱚᱫᱚ
ᱵᱟᱝᱜᱮ ᱤᱧ ᱫᱚ ᱵᱷᱟᱸᱰᱟᱱ ᱨᱮᱭᱟᱜ ᱠᱟᱛᱷᱟᱧ ᱞᱟᱹᱭ ᱠᱮᱫᱟ ᱥᱮ ᱜᱚᱡ ᱨᱮᱭᱟᱜ ᱤᱧ ᱫᱚ ᱵᱟᱯᱞᱟ ᱨᱮᱭᱟᱜ ᱠᱟᱛᱷᱟ ᱫᱚ ᱵᱟᱹᱧ ᱞᱟᱹᱭ ᱚᱪᱚᱣᱟᱠᱟᱫᱼᱟ᱾